ᱦᱳᱭ, ᱡᱚᱦᱟᱨ ᱜᱮ ᱨᱚᱲ ᱢᱚᱸᱡᱽ ᱛᱮ ᱟᱸᱡᱚᱢ ᱧᱟᱢ ᱫᱟᱢ?
ᱦᱮᱸ, ᱦᱮᱸ, ᱟᱸᱡᱚᱢᱚᱜ ᱠᱟᱱᱟ, ᱟᱹᱞᱤᱧᱟᱜ ᱨᱚᱲ ᱠᱤ ᱟᱸᱡᱚᱢᱚᱜ ᱠᱟᱱᱟ?
ᱦᱳᱭ ᱦᱳᱭ ᱢᱚᱸᱡᱽ ᱛᱮᱜᱮ ᱟᱵᱮᱱᱟᱜ ᱨᱚᱲ ᱦᱚᱸ ᱟᱸᱡᱚᱢᱚᱜ ᱠᱟᱱᱟ᱾ ᱦᱮᱞᱳ
ᱟᱹᱰᱤ ᱱᱟᱯᱟᱭ ᱦᱩᱸ ᱦᱩᱸᱟᱨ ᱞᱟᱹᱭ ᱵᱤᱱ ᱪᱮᱜ ᱵᱤᱱ ᱪᱤᱠᱟᱹᱜᱼᱟ?
ᱦᱚᱜ-ᱚᱭ ᱤᱭᱟᱹ ᱠᱟᱹᱢᱤ ᱠᱚ ᱱᱟᱥᱮᱱᱟᱜ ᱵᱟᱹᱭᱦᱟᱹᱲ ᱥᱮᱜ ᱪᱟᱞᱟᱣ ᱦᱩᱭ ᱞᱮᱱᱟ᱾ ᱟᱫᱚ ᱛᱩᱯᱩ ᱵᱟᱲᱟ ᱠᱟᱛᱮ ᱢᱟᱸᱡᱟᱱ ᱫᱟᱜ ᱢᱟᱲᱤ ᱠᱚ ᱡᱚᱢ ᱠᱟᱛᱮ ᱱᱚᱜ-ᱚᱭ ᱱᱤᱡᱮᱨᱟᱜ ᱠᱟᱹᱢᱤ ᱠᱚ ᱧᱮᱞ ᱵᱟᱲᱟᱭ ᱦᱩᱭᱩᱜ ᱠᱟᱱᱟ᱾
ᱟᱪᱪᱷᱟ ᱟᱹᱰᱤ ᱱᱟᱯᱟᱭ,
ᱦᱳᱭ ᱥᱮ ᱟᱨ ᱟᱢᱫᱚ ᱪᱮᱜ ᱮᱢ ᱪᱤᱠᱟᱹᱭ ᱫᱟ?
ᱟᱹᱞᱤᱧ ᱫᱚ ᱱᱟᱦᱟᱜ ᱞᱤᱧ ᱫᱩᱲᱩᱵ ᱫᱩᱲᱩᱵ ᱵᱟᱲᱟ ᱟᱨ ᱥᱮ ᱨᱚᱠᱚᱢ
ᱪᱮᱫ ᱵᱮᱱ ᱢᱮᱱᱫᱟ ᱵᱟᱝ ᱟᱸᱡᱚᱢᱚᱜ ᱠᱟᱱᱟ?
ᱦᱮᱞ ᱵᱟᱝ ᱨᱚᱲᱛᱮ ᱵᱟᱝ ᱢᱚᱡᱽ ᱵᱟᱝ ᱵᱟᱝ ᱟᱸᱡᱚᱢᱚᱜ ᱠᱟᱱ ᱛᱟᱵᱮᱱᱟ᱾ ᱱᱤᱛᱚᱜ ᱟᱸᱡᱚᱢᱚᱜ ᱠᱟᱱᱟ ᱞᱟᱹᱭᱵᱮᱱ᱾
ᱦᱮᱸ ᱦᱮᱸ ᱞᱟᱹᱭ ᱫᱟᱞᱤᱧ ᱡᱮ ᱦᱩᱲᱩ ᱠᱚ ᱨᱚᱦᱚᱭ ᱦᱩᱭᱩᱜ ᱠᱟᱱᱟ ᱟᱨ ᱚᱱᱟ ᱥᱟᱶ ᱥᱟᱶᱛᱮ ᱚᱞᱚᱜ ᱯᱟᱲᱦᱟᱣ ᱦᱚᱸ ᱦᱩᱭᱩᱜ ᱠᱟᱱᱟ᱾ ᱚᱱᱟ ᱜᱮᱞᱤᱧ ᱞᱟᱹᱭᱮᱜᱼᱟ, ᱦᱩᱸ
ᱫᱟᱜ ᱡᱟᱹᱲᱤ ᱠᱚ ᱛᱟᱦᱚᱞᱮ ᱛᱮᱦᱮᱧ ᱫᱚ ᱟᱯᱮ ᱚᱱᱛᱮ?
ᱫᱟᱜ ᱫᱚ ᱵᱟᱭ ᱡᱟᱹᱲᱤᱜᱼᱟ ᱤᱧ ᱫᱚ ᱨᱤᱢᱤᱞ ᱫᱚᱭ ᱨᱤᱢᱤᱞ ᱠᱟᱜ ᱜᱮᱭᱟᱭ ᱠᱟᱹᱴᱤᱡ ᱟᱨ ᱯᱟᱥᱮᱡ ᱧᱤᱫᱟᱹ ᱵᱮᱲᱟ ᱥᱮᱜ ᱫᱟᱜ ᱜᱮᱭᱟ᱾
ᱦᱳᱭ ᱦᱳᱭ ᱦᱳᱭ
ᱟᱯᱮ ᱥᱮᱜ ᱫᱟᱜ ᱮᱫᱟ ᱥᱮ?
ᱵᱟᱝ ᱟᱞᱮᱥᱮᱜ ᱢᱟ ᱚᱱᱠᱟ ᱜᱮ, ᱢᱟᱱᱮ ᱥᱟᱨᱟᱫᱤᱱ ᱢᱟ ᱱᱟᱥᱮ ᱨᱤᱢᱤᱞ ᱯᱚᱨᱤᱥᱠᱟᱨ ᱞᱮᱜ ᱟᱫᱚ ᱱᱤᱛᱚᱜ ᱱᱟᱥᱮᱱᱟᱜ ᱨᱤᱢᱤᱞ ᱫᱤᱥᱟᱹᱜ ᱠᱟᱱ ᱯᱟᱞᱮ ᱱᱟᱦᱟᱜ ᱫᱟᱜ ᱜᱮᱪᱚᱭ᱾
ᱟᱪᱪᱷᱟ ᱟᱪᱪᱷᱟ
ᱦᱳᱭ ᱦᱳᱭ, ᱛᱟᱦᱚᱞᱮ ᱟᱯᱮ ᱚᱱᱛᱮ ᱫᱚ ᱨᱚᱦᱚᱭ ᱫᱚᱯᱮ ᱮᱛᱚᱦᱚᱵ ᱠᱟᱜ ᱜᱮᱭᱟ?
ᱦᱮᱸ ᱨᱚᱦᱚᱭ ᱫᱚᱞᱮ ᱮᱛᱚᱦᱚᱵ ᱠᱟᱜ ᱜᱮᱭᱟ ᱢᱟᱱᱮ ᱢᱩᱪᱟᱹᱫ ᱥᱮᱡ ᱜᱤ᱾
ᱦᱳᱭ ᱦᱳᱭ
ᱟᱨ ᱟᱯᱮ ᱚᱱᱛᱮ ᱛᱤᱱᱟᱹᱜ ᱞᱟᱦᱟᱣ ᱠᱟᱱᱟ ᱚᱱᱟ ᱠᱟᱹᱢᱤ ᱦᱚᱸ?
ᱟᱞᱮ ᱱᱚᱛᱮ ᱢᱟ ᱨᱚᱦᱚᱭ ᱢᱟ ᱟᱹᱣᱨᱤ ᱞᱮ ᱮᱛᱚᱦᱚᱵ ᱜᱮᱭᱟ, ᱦᱚᱜᱼᱚᱭ ᱠᱷᱮᱛ ᱠᱚᱜᱮ ᱱᱟᱥᱮᱱᱟᱜ ᱢᱟᱱᱮ ᱨᱮᱰᱤ ᱵᱟᱲᱟ ᱦᱩᱭᱩᱜ ᱠᱟᱱᱟ, ᱫᱟᱜ ᱢᱟ ᱢᱤᱫ ᱫᱤᱱ ᱵᱟᱨᱥᱤᱧ ᱞᱟᱦᱟ ᱜᱮ ᱫᱟᱜ ᱡᱟᱲᱤ ᱠᱟᱫ ᱞᱮ᱾
ᱟᱪᱪᱷᱟ ᱵᱟᱹᱫᱽ ᱠᱷᱮᱛ ᱠᱚ ᱟᱪᱪᱷᱟ ᱱᱟᱦᱟᱜ ᱢᱟᱱᱮ ᱵᱟᱹᱫᱽ ᱠᱷᱮᱛ ᱠᱚ ᱢᱟᱱᱮ ᱚᱱᱟ ᱱᱟᱦᱮᱞ ᱛᱮᱠᱚ ᱥᱤᱭᱟ ᱥᱮ ᱚᱱᱟ ᱴᱨᱟᱠᱴᱟᱨ ᱛᱮᱠᱚ ᱥᱤᱭᱟ?
ᱟᱞᱮ ᱱᱚᱛᱮ ᱫᱚ ᱢᱟᱱᱮ ᱡᱟᱹᱥᱛᱤ ᱠᱟᱭᱛᱮ ᱫᱤᱥᱟᱹᱜ ᱠᱟᱱᱟ ᱴᱟᱠᱴᱟᱨ ᱠᱚᱛᱮ ᱜᱮ, ᱱᱟᱦᱮᱞ ᱠᱚᱢᱟ ᱚᱱᱠᱟ ᱞᱮᱠᱟ ᱵᱟᱝ ᱫᱤᱥᱟᱹᱜ ᱠᱷᱟᱱ ᱟᱨᱠᱤ,
ᱟᱪᱪᱷᱟ ᱠᱤᱱᱛᱩ ᱟᱞᱮ ᱱᱚᱛᱮ ᱦᱚᱸ ᱢᱟᱱᱮ ᱮᱸ ᱢᱮᱠᱥᱤᱢᱟᱢ ᱫᱚ ᱴᱟᱠᱴᱟᱨ ᱟᱛᱮᱜ ᱜᱮ ᱠᱤᱪᱷᱩ ᱠᱤᱪᱷᱩ ᱢᱟᱱᱮ ᱡᱮᱢᱚᱱ ᱢᱮᱱᱟᱜ ᱠᱟᱫᱟ᱾ ᱚᱱᱟ ᱠᱚᱫᱚ ᱢᱟᱱᱮ ᱜᱟᱹᱭ ᱰᱟᱝᱨᱟ ᱟᱛᱮ ᱢᱟᱱᱮ ᱱᱟᱦᱮᱞ ᱟᱛᱮ ᱡᱟᱦᱟᱸ ᱥᱤ ᱦᱮᱸ ᱚᱱᱟ ᱛᱮᱦᱚᱸ ᱦᱩᱭᱩᱜ ᱠᱟᱱᱟ, ᱠᱤᱱᱛᱩ ᱤᱧ ᱢᱮᱱᱟ ᱡᱮ ᱴᱨᱮᱠᱴᱟᱨ ᱛᱮ ᱥᱤ ᱫᱚ ᱢᱟᱱᱮ ᱠᱟᱹᱢᱤ ᱫᱚ ᱟᱹᱰᱤ ᱞᱟᱦᱟ ᱦᱩᱭᱩᱜ ᱜᱮᱭᱟ ᱞᱟᱦᱟᱜ ᱜᱮᱭᱟ ᱟᱨ ᱠᱤᱱᱛᱩ ᱢᱟᱱᱮ ᱡᱟᱦᱟᱸ ᱢᱮ ᱢᱟᱱᱮ ᱡᱟᱦᱟᱸ ᱠᱷᱮᱛ ᱨᱮᱱᱟᱜ ᱩᱨᱵᱚᱨᱚᱛᱟ ᱚᱱᱟ ᱠᱟᱹᱴᱤᱡ ᱠᱚᱢᱚᱜᱼᱟ ᱦᱮᱸ ᱥᱮ᱾ ᱢᱟᱱᱮ ᱩᱦᱩᱸᱜ ᱛᱚ ᱱᱚᱣᱟ ᱪᱮᱛᱟᱱ ᱢᱟᱱᱮ ᱚᱠᱟ ᱞᱮᱠᱟᱱ ᱩᱭᱦᱟᱹᱨ ᱵᱷᱟᱵᱽᱱᱟ ᱢᱮᱱᱟᱜ ᱛᱟᱢᱟ ᱟᱢᱟᱜ᱾
ᱤᱧᱦᱚᱸ ᱢᱟ ᱚᱱᱟᱜᱤᱧ ᱢᱮᱱ ᱟᱫᱚ ᱱᱮᱛᱟᱨ ᱢᱟ ᱟᱵᱚᱣᱟᱜ ᱪᱤᱱᱛᱟᱹ ᱵᱷᱟᱵᱽᱱᱟ ᱵᱚ ᱱᱟᱥᱮ ᱟᱞᱟᱫᱟ ᱟᱠᱟᱱ ᱛᱟᱵᱚᱱᱟ ᱥᱮ ᱡᱩᱜᱽ ᱵᱚᱫᱽᱞᱟᱣ ᱥᱟᱶ ᱥᱟᱶᱛᱮ ᱟᱫᱚ ᱱᱮᱛᱟᱨ ᱚᱱᱠᱟ ᱞᱮᱠᱟ ᱠᱚᱥᱴᱚ ᱠᱚ ᱵᱟᱵᱚᱱ ᱠᱩᱥᱤᱭᱟᱜ ᱠᱟᱱ ᱜᱮᱭᱟ ᱥᱮ᱾ ᱟᱫᱚ ᱞᱟᱦᱟᱛᱮ ᱡᱮᱢᱚᱱ ᱢᱟᱱᱮ ᱢᱚᱸᱡᱽ ᱫᱷᱟᱨᱟ ᱱᱟᱦᱮᱞ ᱠᱚᱛᱮ ᱠᱚ ᱥᱤ ᱦᱚᱪᱚᱭᱮᱫ ᱛᱟᱦᱮᱸᱱᱟ ᱢᱟᱱᱮ ᱢᱟᱴᱷ ᱠᱚᱥᱮᱫ ᱥᱤ ᱞᱮᱱᱠᱷᱟᱱ ᱢᱟᱱᱮ ᱧᱮᱞ ᱛᱮᱦᱚᱸ ᱢᱚᱸᱡᱽ ᱵᱩᱡᱷᱟᱹᱜ ᱠᱟᱱ ᱛᱟᱦᱮᱱᱟ᱾
ᱟᱨ ᱩᱱᱟᱹᱜ ᱡᱟᱦᱟᱸ ᱯᱷᱚᱨᱴᱤᱞᱟᱭᱡᱟᱨ ᱠᱚ ᱚᱱᱟ ᱠᱚᱦᱚᱸ ᱵᱟᱝ ᱤᱭᱩᱡᱚᱜ ᱠᱟᱱ ᱛᱟᱦᱮᱸᱜ᱾ ᱞᱟᱦᱟᱛᱮ ᱟᱨ ᱱᱮᱛᱟᱨ ᱢᱟ ᱚᱱᱟ ᱦᱮᱸ ᱚᱱᱟ ᱠᱚ ᱪᱷᱟᱰᱟᱣ ᱫᱚ ᱪᱟᱥ ᱜᱮ ᱵᱟᱝ ᱜᱟᱱᱚᱜᱼᱟ᱾
ᱦᱳᱭ ᱦᱳᱭ ᱟᱨ ᱱᱮᱛᱟᱨ ᱫᱚ ᱠᱷᱮᱛ ᱵᱟᱹᱫᱽ ᱨᱮ ᱦᱚᱲ ᱜᱮ ᱵᱟᱝᱠᱚ ᱫᱤᱥᱟᱹᱜᱼᱟ ᱰᱟᱹᱟᱝᱨᱤ ᱠᱚᱢᱟ ᱵᱟᱝ ᱜᱮᱠᱚ ᱫᱤᱥᱟᱹᱜᱼᱟ ᱦᱚᱲ ᱜᱮ ᱚᱱᱠᱟ ᱵᱟᱵᱚᱱ ᱫᱤᱥᱟᱹᱜᱼᱟ᱾
ᱦᱮᱸ
ᱥᱟᱱᱟᱢ ᱴᱟᱠᱴᱚᱨ ᱠᱚᱛᱮ ᱠᱚ ᱥᱤ ᱦᱚᱪᱚᱭᱮᱫᱟ ᱟᱨ ᱮᱠᱟᱞ ᱛᱮᱠᱚ ᱞᱚᱥᱚᱫ ᱦᱚᱪᱚᱭᱮᱫᱟ ᱵᱟᱨ ᱯᱮ ᱪᱟᱥ ᱠᱚ ᱥᱤ ᱦᱚᱪᱚᱭᱮᱫᱟ᱾
ᱦᱮᱸ
ᱠᱤᱱᱛᱩ ᱠᱤᱱᱛᱩ ᱡᱩᱫᱤ ᱚᱱᱟ ᱠᱷᱮᱛ ᱠᱷᱮᱛ ᱵᱟᱹᱫᱽ ᱠᱷᱮᱛ ᱵᱚᱱ ᱵᱟᱧᱪᱟᱣ ᱫᱚᱦᱚ ᱞᱟᱹᱜᱤᱫ ᱵᱚᱱ ᱢᱮᱱᱟ᱾ ᱛᱟᱦᱚᱞᱮ ᱠᱷᱟᱱ ᱫᱚ ᱚᱱᱟ ᱟᱵᱟᱨ ᱱᱟᱦᱮᱞ ᱛᱮᱜᱮ ᱥᱤᱳᱜ ᱛᱟᱵᱚᱱᱟ ᱦᱮᱸ ᱥᱮ ᱡᱩᱚᱫᱤ ᱱᱟᱦᱮᱞ ᱛᱮ ᱵᱟᱵᱩᱱ ᱥᱤᱭᱟ ᱦᱮᱸ ᱛᱚ ᱚᱱᱟ ᱯᱷᱟᱨᱴᱤᱞᱟᱭᱡᱟᱨ ᱡᱟᱦᱟᱸ ᱛᱤᱱᱟᱹᱜ ᱨᱟᱥᱟᱭᱱᱤᱠ ᱡᱟᱦᱟᱸ ᱛᱤᱱᱟᱹᱜ ᱢᱟᱱᱮ ᱠᱮᱢᱤᱠᱮᱞ ᱠᱚ ᱚᱱᱟ ᱠᱷᱮᱛ ᱨᱮ ᱪᱟᱞᱟᱜ ᱠᱟᱱᱟ ᱦᱮᱸᱥᱮ᱾ ᱚᱱᱟ ᱤᱭᱟᱹᱛᱮ ᱚᱱᱟ ᱠᱮᱢᱤᱠᱮᱞ ᱨᱮᱱᱟᱜ ᱯᱨᱚᱵᱷᱟᱵᱽ ᱛᱮ ᱚᱱᱟ ᱵᱟᱹᱫᱽ ᱨᱮᱱᱟᱜ ᱡᱟᱦᱟᱸ ᱩᱨᱵᱚᱨᱚᱛᱟ, ᱚᱱᱟ ᱠᱟᱹᱴᱤᱡ ᱠᱚᱢᱚᱜ ᱠᱟᱱᱟ ᱢᱟᱱᱮ ᱡᱟᱦᱟᱸ ᱛᱤᱱᱟᱹᱜ ᱢᱟᱱᱮ ᱯᱷᱚᱞᱚᱱ ᱦᱩᱭ ᱫᱚᱨᱠᱟᱨ ᱩᱱᱟᱹᱜ ᱵᱟᱝ ᱦᱩᱭ ᱠᱟᱛᱮᱜ ᱚᱱᱟ ᱯᱷᱤᱯᱴᱤ ᱯᱟᱨᱥᱮᱱᱴ ᱦᱩᱭᱩᱜ ᱠᱟᱱᱟ᱾ ᱞᱟᱹᱭ ᱜᱟᱱᱚᱜᱼᱟ ᱟᱵᱟᱨ ᱚᱱᱟ ᱟᱵᱟᱨ ᱚᱱᱟ ᱯᱷᱤᱯᱴᱤ ᱯᱟᱨᱥᱮᱱ ᱠᱤ ᱦᱟᱱᱰᱨᱮᱰ ᱯᱟᱨᱥᱮᱱ ᱞᱟᱹᱜᱤᱫ ᱢᱟᱱᱮ ᱟᱵᱟᱨ ᱯᱷᱟᱨᱴᱤᱞᱟᱭᱡᱟᱨ ᱮᱢ ᱦᱩᱭᱩᱜ ᱠᱟᱱᱟ᱾
ᱦᱳᱭ ᱦᱳᱭ ᱦᱳᱭ
ᱚᱱᱠᱟ ᱜᱮᱥᱮ ᱟᱨ ᱚᱱᱮ ᱡᱮᱢᱚᱱ ᱟᱞᱮ ᱱᱚᱛᱮ ᱫᱚ ᱢᱟᱱᱮ ᱡᱟᱹᱥᱛᱤ ᱠᱟᱭᱛᱮ ᱚᱱᱮ ᱜᱷᱟᱥ ᱜᱚᱡ ᱨᱮᱱᱟᱜ ᱵᱤᱥ ᱠᱚᱠᱚ ᱮᱢᱟᱜ ᱜᱮ ᱛᱟᱦᱮᱱᱟ ᱥᱮ
ᱦᱩᱸ ᱦᱩᱸ ᱦᱩᱸ
ᱟᱨ ᱠᱚ ᱢᱮᱱ ᱜᱮᱭᱟ ᱡᱮ ᱱᱚᱣᱟ ᱛᱮᱫᱚ ᱢᱟᱱᱮ ᱠᱷᱮᱛ ᱠᱚᱨᱮ ᱦᱟᱥᱟ ᱠᱚ ᱱᱟᱥᱮ ᱡᱟᱹᱥᱛᱤ ᱠᱟᱭᱛᱮ ᱵᱟᱹᱲᱤᱡᱚᱜᱼᱟ᱾ ᱠᱤᱱᱛᱩ ᱟᱵᱚ ᱢᱟ ᱚᱱᱮ ᱠᱚᱥᱴ ᱵᱟᱵᱚᱱ ᱠᱩᱥᱤᱭᱟᱜᱼᱟ ᱱᱮᱛᱟᱨ ᱫᱚ ᱥᱩᱠ ᱵᱚᱱ ᱯᱟᱸᱡᱟᱭᱟ᱾
ᱦᱸ ᱚᱱᱟ ᱜᱮᱛᱚ ᱢᱟᱱᱮ ᱠᱟᱹᱴᱤᱡ ᱥᱩᱠ ᱞᱟᱹᱜᱤᱫ ᱢᱟᱱᱮ ᱚᱱᱟ ᱯᱩᱨᱟᱹ ᱵᱷᱚᱵᱤᱥᱥᱚᱛ ᱢᱟᱱᱮ ᱡᱟᱦᱟᱸ ᱛᱤᱱᱟᱹᱜ ᱢᱟᱱᱮ ᱛᱟᱭᱚᱢ ᱫᱟᱨᱟᱢ ᱢᱟᱱᱮ ᱵᱟᱵᱚᱱ ᱪᱤᱱᱛᱟᱹᱼᱟ ᱦᱮᱸᱥᱮ ᱡ ᱪᱮᱫ ᱪᱤᱠᱟᱹᱜᱼᱟ ᱚᱱᱟ
ᱦᱮ ᱚᱱᱟᱜᱮ
ᱦᱮᱸ ᱡᱩᱫᱤ ᱚᱱᱟ ᱦᱮᱸ ᱛᱟᱭᱚᱢ ᱛᱮ ᱡᱩᱫᱤ ᱚᱱᱟ ᱪᱟᱥ ᱜᱮ ᱵᱟᱝ ᱜᱟᱱᱚᱜᱼᱟ ᱛᱟᱦᱚᱞᱮ ᱚᱱᱟ ᱯᱷᱟᱨᱴᱤᱞᱟᱭᱡᱟᱨ ᱵᱚᱱ ᱪᱤᱠᱟᱹᱭᱟ ᱢᱟᱱᱮ ᱡᱟᱦᱟᱸ ᱛᱱᱟᱹᱜ ᱨᱟᱥᱟᱭᱚᱱᱤᱠ ᱤᱭᱟᱹ ᱠᱚ᱾ ᱚᱱᱟ ᱠᱚᱵᱚᱱ ᱪᱤᱠᱟᱹᱭᱟ ᱦᱮᱸᱥᱮ᱾
ᱦᱳᱭ ᱠᱤᱱᱛᱩ ᱟᱵᱚ ᱢᱟ ᱵᱟᱵᱚᱱ ᱩᱭᱦᱟᱹᱨᱮᱫ ᱡᱮ ᱯᱚᱨᱮ ᱱᱟᱦᱟᱜ ᱪᱮᱫ ᱦᱳᱭᱳᱼᱟ, ᱟᱵᱚ ᱱᱤᱛᱚᱜ ᱵᱚᱱ ᱧᱮᱞ ᱮᱫᱟ ᱡᱮ ᱚᱠᱚᱭ ᱠᱚᱥᱴᱚᱭ ᱮ ᱫᱮᱱ ᱢᱟᱱᱮ ᱜᱷᱟᱸᱥ ᱜᱚᱡ ᱵᱤᱥ ᱠᱚᱵᱚᱱ ᱮᱢᱢᱟᱫ ᱜᱮ ᱚᱱᱟ ᱠᱚᱵᱚᱱ ᱧᱮᱞᱮᱫ ᱜᱮ ᱢᱟᱱᱮ ᱥᱟᱱᱟᱢ ᱦᱚᱲ ᱜᱮ ᱱᱮᱛᱟᱨ ᱫᱚ ᱫᱤᱥᱟᱹᱜ ᱠᱟᱱᱟ᱾ ᱜᱮᱭᱟ ᱠᱚ᱾
ᱦᱮᱸ ᱦᱮᱸ ᱠᱤᱱᱛᱩ ᱥᱟᱱᱟᱢ ᱦᱚᱲ ᱫᱚ ᱵᱟᱵᱚᱱ ᱵᱩᱡᱷᱮᱫ ᱟ ᱥᱮ ᱡᱮ ᱚᱠᱟᱴᱟᱜ ᱵᱟᱹᱲᱤᱡ ᱫᱤᱠ ᱠᱟᱱᱟ ᱚᱠᱟᱴᱟᱜ ᱵᱮᱥ ᱫᱤᱠ ᱠᱟᱱᱟ ᱦᱮᱸᱥᱮ᱾ ᱛᱚ ᱚᱱᱟᱦᱚᱸ ᱵᱩᱡᱽ ᱟᱹᱰᱤ ᱞᱟᱹᱠᱛᱤ ᱠᱟᱱ ᱜᱮᱭᱟ ᱡᱩᱫᱤ
ᱦᱳᱭ ᱟᱫᱚ ᱠᱚ ᱢᱮᱱᱟ ᱦᱮᱲᱦᱮᱫ ᱠᱚ ᱵᱟᱝ
ᱪᱤᱱᱛᱟᱹᱟᱹᱜᱼᱟ ᱦᱮᱸ᱾
ᱦᱳᱭ
ᱦᱮᱸ
ᱦᱮᱸ ᱱᱤᱛᱳᱜ ᱡᱮᱢᱚᱱᱳᱭᱳᱜ ᱚᱱᱟ ᱠᱚᱜᱮᱵᱚᱱ ᱩᱭᱦᱟᱹᱨ ᱵᱷᱟᱵᱱᱟᱭᱮᱫᱟ ᱡᱮ ᱢᱤᱫ ᱥᱟᱞ ᱥᱮ ᱵᱟᱨ ᱥᱟᱞ ᱪᱟᱥ ᱯᱚᱨᱮ ᱱᱟᱦᱟᱜ ᱪᱮᱫ ᱦ ᱦᱩᱭᱩᱜᱼᱟ ᱚᱱᱟ ᱠᱚᱫᱚ ᱵᱟᱵᱚᱱ ᱩᱭᱦᱟᱹᱨ ᱮᱫᱟ ᱥᱮ᱾
ᱦᱮᱸ
ᱚᱱᱟ ᱫᱚ ᱥᱮ ᱢᱟᱱᱮ ᱢᱩᱥᱠᱤᱞ ᱦᱩᱭᱩᱜ ᱠᱟᱱᱟ ᱚᱱᱮ ᱜᱷᱟᱥᱢᱚᱨᱟ ᱠᱚᱵᱚᱱ ᱮᱢᱟᱜ ᱠᱟᱱᱟ᱾ ᱛᱟᱯᱚ ᱨᱮ ᱟᱞᱮ ᱱᱚ ᱛᱮ ᱢᱟ ᱚᱠᱚᱭ ᱦᱮᱲ ᱦᱮᱫ ᱜᱮ ᱢᱟᱱᱮ ᱵᱟᱝᱠᱚ ᱫᱤᱥᱟᱹᱜᱼᱟ ᱥᱟᱱᱟᱢ ᱦᱚᱲ ᱢᱟ ᱱᱮ ᱜᱷᱟᱥ ᱠᱚ ᱚᱱᱠᱟ ᱵᱤᱥ ᱠᱚ ᱮᱢᱟᱜᱼᱟ, ᱟᱫᱚ ᱠᱷᱮᱛ ᱦᱩᱲᱩ ᱨᱚᱦᱚᱭ ᱦᱩᱭ ᱞᱮᱱ ᱠᱷᱟᱱ ᱟᱫᱚ ᱵᱟᱝ ᱠᱚ ᱪᱟᱞᱟᱜᱼᱟ ᱠᱷᱮᱛ ᱥᱮᱫ ᱪᱤᱞᱤ ᱦᱚᱸ᱾
ᱦᱩᱸ ᱮᱵᱟᱨ ᱠᱟᱹᱢᱤ ᱞᱟᱦᱟ ᱞᱟᱹᱜᱤᱫ ᱡᱟᱦᱟᱸ ᱛᱤᱱᱟᱹᱜ ᱢᱟᱱᱮ ᱟᱸ ᱡᱤᱱᱤᱥ ᱠᱚ ᱧᱟᱢᱚᱜ ᱠᱟᱱᱟ ᱥᱮ ᱡᱟᱦᱟᱸ ᱛᱤᱱᱟᱹᱜ ᱢᱟᱱᱮ ᱡᱚᱱᱛᱨᱚ ᱯᱟᱛᱤ ᱡᱟᱦᱟᱸ ᱛᱤᱱᱟᱹᱜ ᱞᱟᱹᱭ ᱜᱟᱱᱚᱜᱼᱟ ᱡᱮ ᱴᱨᱟᱠᱴᱟᱨ ᱚᱱᱟ ᱥᱟᱶᱛᱮ ᱴᱨᱟᱠᱴᱟᱨ ᱨᱮᱱᱟᱜ ᱡᱟᱦᱟᱸ ᱛᱤᱱᱟᱹᱜ ᱢᱟᱱᱮ, ᱤᱭᱟᱹ ᱦᱮᱸ ᱛᱚ ᱚᱱᱟ ᱠᱚᱜ ᱢᱟᱱᱮ ᱵᱮ-ᱵᱮ ᱢᱟᱱᱮ ᱡᱟᱹᱥ ᱛᱤ ᱠᱟᱭ ᱛᱮ ᱵᱚᱱ ᱵᱮᱵᱚ ᱦᱟᱨ ᱮᱜᱼᱟ ᱡᱮ ᱡᱩᱫᱤ ᱢᱟᱱᱮ ᱡᱮᱦᱮ ᱛᱩ ᱚᱱᱟ ᱠᱟᱹᱢᱤ ᱨᱮ ᱞᱟᱜᱟᱜ ᱠᱟᱱᱟ ᱟᱨ ᱚᱱᱟ ᱥᱟᱶ ᱥᱟᱶᱛᱮ ᱢᱟᱱᱮ ᱠᱟᱹᱢᱤ ᱟᱹᱰᱤ ᱞᱟᱦᱟᱜ ᱪᱟᱞᱟᱜ ᱠᱟᱱᱟ ᱦᱮᱸᱥᱮ᱾ ᱡᱩᱫᱤ ᱟᱵᱚ ᱢᱟᱱᱮ ᱥᱤ ᱟᱵᱚᱱ ᱦᱮᱸ ᱚᱱᱟ ᱰᱟᱝᱨᱤ ᱟᱛᱮᱫ ᱛᱟᱦᱚᱞᱮ ᱠᱷᱟᱱ ᱠᱟᱹᱴᱤᱡ ᱞᱟᱜᱟᱜ ᱜᱮᱭᱟ ᱦᱮᱸ ᱛᱚ ᱚᱱᱟ ᱚᱠᱛᱚ ᱵᱟᱧᱪᱟᱣ ᱞᱟᱹᱜᱤᱫ ᱜᱮ ᱟᱵᱚ ᱚᱱᱟ ᱴᱨᱟᱠᱴᱟᱨ ᱟᱛᱮᱜ ᱵᱚᱱ ᱥᱤᱭᱟ᱾ ᱛᱟᱨᱯᱚᱨᱮ ᱚᱱᱟ ᱠᱮᱢᱤᱠᱮᱞ ᱵᱚᱱ ᱤᱭᱟᱹᱭᱟ ᱦᱮᱸ ᱥᱮ᱾
ᱦᱳᱭ ᱦᱳᱭ ᱚᱱᱟᱜ ᱜᱮ ᱥᱮ ᱱᱮᱛᱟᱨ ᱢᱟᱱᱮ ᱫᱤᱥᱟᱹᱜ ᱠᱟᱱᱟ ᱞᱟᱦᱟ ᱛᱮ ᱡᱮᱢᱚᱱ ᱦᱟᱱᱮ ᱢᱟᱱᱮ ᱠᱷᱮᱛ ᱵᱟᱹᱫᱽ ᱠᱚᱨᱮᱜ ᱦᱟᱹᱠᱩ ᱥᱮ ᱨᱚᱠᱚᱡ ᱠᱟᱴ ᱠᱚᱢ ᱠᱚ ᱠᱚ ᱫᱤᱥᱟᱹᱜ ᱛᱟᱦᱮᱸ ᱱᱟ ᱱᱤᱛ ᱱᱮᱛᱟᱨ ᱢᱟ ᱩᱝᱠᱩ ᱦᱚᱸ ᱵᱟᱝᱠᱚ ᱫᱤᱥᱟᱹᱜ
ᱦᱮᱸ ᱮᱵᱟᱨ ᱪᱤᱠᱟᱹ ᱛᱮᱠᱚ ᱦᱤᱡᱩᱜᱼᱟ ᱦᱮᱸ ᱥᱮ ᱚᱱᱟ ᱵᱟᱹᱫᱽ ᱠᱷᱮᱛ ᱨᱮᱱᱟᱜ ᱚᱱᱟ ᱡᱤᱱᱤᱥ ᱜᱮ ᱵᱟᱠᱚ ᱧᱟᱢᱮᱜᱼᱟ ᱡᱟᱦᱟᱸ ᱡᱤᱱᱤᱥ ᱠᱚᱛᱮ ᱠᱚ ᱩᱰᱩᱠ ᱚᱜ ᱠᱟᱱ ᱛᱟᱦᱮ ᱱᱟᱠᱚ ᱩᱱᱠᱩ᱾
ᱦᱳᱭ ᱟᱨ ᱟᱵᱚ ᱜᱮᱛᱚ ᱩᱱᱠᱩ ᱢᱟᱵᱚᱱ ᱜᱚᱡᱮᱫ ᱠᱚᱣᱟ ᱥᱮ ᱚᱱᱮ ᱩᱱᱟᱹᱜ ᱠᱮᱢᱤ ᱠᱮᱞ ᱡᱤᱱᱤᱥ ᱵᱚᱱ ᱮᱢᱟᱜ ᱠᱟᱱᱟ᱾ ᱩᱱᱠᱩ ᱢᱟ ᱢᱟᱱᱮ ᱵᱟᱝᱠᱚ ᱛᱟᱦᱮᱸ ᱫᱟᱲᱮ ᱭᱟᱜ ᱠᱟᱱᱟ ᱥᱮ ᱜᱩᱡᱩᱜ
ᱦᱮᱸ ᱦᱩᱸ ᱦᱩᱸ ᱟᱨ ᱮᱵᱟᱨ ᱚᱱᱟ ᱨᱮᱱᱟᱜ ᱫᱟᱭ ᱦᱚᱸ ᱟᱵᱩ ᱜᱮ ᱠᱟᱱᱟ ᱵᱚᱱ ᱦᱮᱸᱥᱮ᱾ ᱡᱮ ᱦᱮᱛᱩ ᱛᱚ ᱱᱚᱣᱟ ᱠᱚ ᱥᱟᱱᱟᱢ ᱡᱤᱱᱤᱥ ᱩᱭᱦᱟᱹᱨ ᱪᱤᱱᱛᱟ ᱵᱷᱟᱵᱽ ᱱᱟ ᱢᱟᱱᱮ ᱠᱟᱹᱴᱤᱜ ᱪᱟᱞ ᱟᱠ ᱠᱩ ᱦᱩᱭᱩᱜᱼᱟ ᱡᱟᱦᱟᱸ ᱛᱤᱱᱟᱹᱜ ᱢᱟᱱᱮ ᱦᱚᱲ ᱠᱚ ᱢᱮᱱᱟᱜ ᱠᱚᱣᱟ ᱡᱮ ᱵᱟᱠᱚ ᱵᱩᱡ ᱫᱟ ᱡᱟᱦᱟᱸ ᱛᱤᱱᱟᱹᱜ ᱦᱚᱲ ᱢᱟᱱᱮ ᱦᱮᱸ᱾ ᱠᱤᱱᱛᱩ ᱟᱵᱚ ᱞᱟᱹᱭ ᱞᱮᱠᱷᱟᱱ ᱦᱚᱸ ᱢᱟᱱᱮ ᱩᱱᱠᱩ ᱫᱚ ᱵᱟᱠᱚ ᱵᱟᱠᱚ ᱟᱯᱱᱟᱨᱟ᱾ ᱡᱮ ᱦᱮᱛᱩ ᱢᱟᱱᱮ ᱪᱟᱥ ᱵᱟᱥ ᱨᱮᱱᱟᱜ ᱠᱟᱹᱢᱤ ᱛᱚ᱾ ᱢᱟᱱᱮ ᱡᱟᱦᱟᱸ ᱛᱤᱱᱟᱹᱜ ᱦᱮᱸ ᱡᱟᱦᱟᱸ ᱛᱤᱱᱟᱹᱜ ᱢᱟᱱᱮ᱾ ᱚᱱᱟ ᱯᱷᱚᱨᱴᱤᱞᱟᱭᱡᱟᱨ ᱟᱨ ᱡᱟᱦᱟᱸ ᱛᱤᱱᱟᱹᱜ ᱚᱱᱟ ᱡᱚᱱᱛᱨᱚ ᱯᱟᱛᱤ ᱨᱮᱱᱟᱜ ᱤᱭᱩᱥ ᱠᱚ ᱤᱨᱟ ᱩᱝᱠᱩ ᱢᱚᱱᱮᱭᱟ ᱠᱚ ᱡᱮ ᱚᱱᱟ ᱜᱮ ᱚᱱᱟ ᱛᱮ ᱜᱮ ᱢᱟᱱᱮ ᱠᱟᱹᱢᱤ ᱫᱚ ᱞᱟᱦᱟᱜᱼᱟ ᱦᱮᱸᱥᱮ᱾ ᱮᱵᱟᱨ ᱠᱷᱟᱴᱩᱱ ᱮᱵᱟᱨ
ᱚᱱᱟ ᱛᱮ ᱢᱟ ᱦᱚᱲᱟᱜ ᱪᱤᱱᱛᱟᱹ ᱵᱷᱟᱵᱽ ᱱᱟ ᱵᱟᱵᱚᱱ ᱯᱟᱞᱴᱟᱣ ᱫᱟᱲᱮᱭᱟᱜᱼᱟ ᱥᱮ ᱩᱝᱠᱩ ᱡᱟᱦᱟ ᱢᱚᱸᱡ ᱠᱚ ᱵᱩᱡᱷᱟᱹᱣᱟ ᱚᱱᱟ ᱜᱮ ᱱᱟᱦᱟᱜ ᱠᱚᱨᱟᱣᱟ᱾ ᱦᱳᱭ ᱦᱳᱭ
ᱮᱱᱠᱷᱟᱱ ᱠᱷᱮᱛ ᱵᱟᱹᱫ ᱚᱱᱟ ᱠᱚ ᱩᱭᱦᱟᱹᱨ ᱛᱟᱵᱚᱱᱟ ᱥᱮ᱾
ᱦᱩᱸ ᱦᱩᱸ ᱮᱵᱟᱨ ᱚᱱᱟ ᱜᱮ ᱩᱭᱦᱟᱹᱨ ᱵᱷᱟᱵᱽᱱᱟ ᱠᱟᱛᱮᱜ ᱠᱟᱹᱴᱤᱡ ᱜᱟᱞ ᱢᱟᱨᱟᱣ ᱦᱳᱭᱱᱟ ᱦᱮᱸ ᱥᱮ᱾ ᱡᱮ ᱱᱮᱛᱟᱨ ᱢᱟ ᱚᱱᱟ ᱪᱟᱥ ᱵᱟᱥ ᱦᱚᱸ ᱦᱩᱭᱩᱜ ᱠᱟᱱᱟ ᱠᱤᱱᱛᱩ ᱚᱱᱟ ᱠᱚ ᱧᱮᱞ ᱦᱚᱸ ᱦᱩᱭᱩᱜ ᱠᱟᱱᱟ᱾ ᱟᱨ ᱚᱱᱟ ᱥᱟᱶ ᱥᱟᱶ ᱛᱮ ᱢᱟᱱᱮ ᱚᱠᱟ ᱛᱤᱱᱟᱹᱜ ᱜᱟᱱ ᱯᱷᱳ ᱱᱮ ᱠᱮᱢᱤᱠᱮᱞ ᱠᱚ ᱚᱱᱟ ᱠᱷᱮᱛ ᱨᱮ ᱮᱢᱚᱜ ᱦᱩᱭᱩᱜ ᱠᱟᱱᱟ ᱚᱱᱟ ᱦᱚᱸ ᱵᱟᱹᱱ ᱧᱮᱞᱮᱜᱼᱟ ᱦᱮᱸᱥᱮ, ᱚᱱᱮ ᱩᱭᱦᱟᱹᱨ ᱠᱟᱛᱮ ᱜᱮ ᱱᱚᱣᱟ ᱫᱚ ᱦᱮᱸ
ᱥᱮ ᱚᱲᱟᱜ ᱠᱚᱨᱮᱜ ᱢᱟᱱᱮ ᱜᱷᱟᱨᱟᱹᱧ ᱠᱚᱨᱮ ᱰᱟᱝᱨᱤ ᱠᱚ ᱠᱚ ᱛᱟᱦᱮᱱ ᱠᱟᱱ ᱛᱟᱦᱮᱱᱟ ᱛᱟᱦᱮᱱᱟ ᱥᱮ ᱚᱱᱟ ᱠᱚ ᱠᱚᱨᱮ ᱢᱟ ᱵᱟᱭ ᱧᱟᱢᱮᱜ ᱜᱮ ᱟᱨ ᱚᱱᱟ ᱥᱟᱶ ᱥᱟᱶᱛᱮ ᱡᱟᱦᱟᱸ ᱵᱚᱱ ᱠᱤᱨᱤᱧ ᱫᱟ ᱚᱱᱟ ᱢᱟ ᱟᱵᱚ ᱫᱚ ᱠᱮᱢᱤᱠᱮᱞ ᱢᱮᱥᱟ ᱜᱮ ᱵᱚᱱ ᱧᱟᱢ ᱫᱟ ᱥᱮ᱾
ᱦᱩᱸ ᱦᱩᱸ ᱟᱨ ᱚᱱᱟ ᱜᱩᱨᱤᱡ ᱢᱟᱱᱫᱤᱨ ᱨᱮᱱᱟᱜ ᱡᱟᱦᱟᱸ ᱜᱩᱨᱤᱜ ᱠᱚ ᱚᱱᱟ ᱠᱚᱫᱚ ᱢᱟᱱᱮ ᱥᱮᱨᱚᱠᱚᱢ ᱫᱚ ᱵᱟᱝ ᱧᱟᱢᱚᱜ ᱠᱟᱱᱟ ᱵᱷᱟᱞᱮ ᱦᱚᱸ᱾
ᱦᱳᱭ ᱱᱮᱛᱟᱨ ᱢᱟ ᱵᱟᱝ ᱧᱟᱢᱚᱜ ᱠᱟᱱ ᱜᱮᱭᱟ ᱚᱱᱠᱟ ᱞᱮᱠᱟ ᱥᱮᱫ ᱫᱚ ᱵᱟᱝ ᱧᱟᱢᱚᱜ ᱠᱷᱟᱹᱛᱤᱨ ᱛᱮ ᱟᱞᱮ ᱱᱚᱸᱰᱮ ᱫᱚ ᱵᱩᱡᱷᱟᱹᱣ ᱠᱟᱱ ᱜᱮᱭᱟ ᱦᱟᱱᱮ ᱯᱳᱞᱴᱤᱨᱤ ᱜᱩᱨᱤᱜ ᱠᱚᱠᱚ ᱟᱲᱜᱳᱭ ᱜᱮ ᱠᱷᱮᱛ ᱠᱚᱨᱮ ᱦᱳᱲᱳ ᱨᱚᱦᱚᱭ
ᱦᱩᱸ ᱦᱩᱸ ᱦᱩᱸ ᱦᱩᱸ
ᱚᱱᱟᱜᱮ ᱜᱩᱨᱤᱡᱽ ᱠᱚᱵᱚᱱ ᱮᱢᱟᱜ ᱠᱷᱟᱱ ᱥᱮ ᱡᱟᱹᱥᱛᱤ ᱠᱟᱭᱛᱮ ᱢᱟᱱᱮ ᱠᱷᱮᱛ ᱦᱟᱥᱟ ᱠᱚ ᱢᱚᱸᱡᱽ ᱛᱟᱦᱮᱸ ᱠᱚᱜᱼᱟ ᱠᱤᱱᱛᱩ ᱚᱱᱟ ᱢᱟ ᱵᱟᱵᱚᱱ ᱮᱢ ᱫᱟᱲᱮᱭᱟᱜ ᱠᱟᱱᱟ ᱵᱟᱵᱚᱱ ᱧᱟᱢ ᱮᱫᱟ ᱥᱮ
ᱦᱩᱸ ᱮᱵᱟᱨ ᱚᱱᱟ ᱞᱟᱹᱜᱤᱫ ᱦᱚᱸ ᱢᱟᱱᱮ ᱚᱱᱟ ᱰᱟᱝᱨᱤ ᱠᱚᱸᱦᱚᱸ ᱟᱹᱥᱩᱞᱚ ᱦᱩᱭᱩᱜᱼᱟ᱾ ᱦᱮᱸᱥᱮ ᱟᱹᱥᱩᱞ ᱠᱚ ᱦᱩᱭᱩᱜᱼᱟ᱾ ᱦᱮᱸ
ᱥᱮᱨᱚᱠᱚᱢ ᱫᱚ ᱵᱟᱠᱚ ᱟᱹᱥᱩᱞᱮᱫ ᱠᱚᱣᱟ᱾ ᱛᱚᱠᱷᱚᱱ ᱫᱚ ᱠᱤᱱᱛᱩ ᱟᱹᱥᱩᱞ ᱦᱮᱦᱮᱸ ᱦᱮᱸ ᱢᱟᱱᱮ ᱠᱟᱹᱢᱤ ᱡᱟᱦᱟᱸ ᱛᱤᱱᱟᱹᱜ ᱢᱟᱱᱮ ᱠᱟᱹᱢᱤᱨᱮ ᱞᱟᱜᱟᱜᱼᱟ ᱩᱱᱟᱹᱜ ᱜᱮ ᱠᱚ ᱤᱭᱟᱹ ᱟᱹᱥᱩᱞᱮᱫ ᱠᱚᱣᱟ᱾
ᱟᱵᱚ ᱢᱟᱵᱚᱱ ᱵᱟᱲᱟᱭ ᱜᱮ ᱥᱮᱛᱟᱜ ᱵᱮᱨᱤᱫ ᱪᱷᱚᱴ ᱟᱵᱚ ᱢᱟ ᱚᱱᱮ ᱢᱩᱰᱩᱞᱤ ᱡᱟᱦᱟᱸ ᱵᱚᱱ ᱢᱮ ᱢᱮᱛᱟᱜ ᱠᱟᱱᱟ ᱵᱮᱲᱟ ᱰᱩᱵᱩᱡ ᱨᱟᱠᱟᱵ ᱞᱟᱦᱟᱜ ᱢᱟᱱᱮ ᱞᱟᱜᱟᱣ ᱵᱚᱱᱟ ᱛᱚ ᱚᱱᱟ ᱠᱷᱟᱹᱛᱤᱨ ᱛᱮ ᱚᱠᱚᱭ ᱫᱚ ᱠᱟᱹᱢᱤ ᱦᱚᱨᱟ ᱞᱟᱹᱜᱤᱫ ᱠᱚ ᱫᱚᱦᱚᱭᱫᱟ ᱱᱟᱥᱮ ᱜᱮᱡ ᱜᱩᱨᱤᱡᱽ ᱞᱟᱹᱜᱤᱫ ᱢᱤᱫᱴᱮᱱ ᱜᱟᱱ ᱠᱚ ᱫᱚᱦᱚ ᱠᱟᱭ ᱠᱟᱱᱟ
ᱟᱨ ᱵᱟᱝᱠᱷᱟᱱ ᱛᱚᱣᱟ ᱞᱟᱹᱜᱤᱫ᱾
ᱦᱳᱭ ᱟᱨ ᱵᱟᱝᱠᱷᱟᱱ ᱛᱚᱣᱟ ᱞᱟᱹᱜᱤᱫ ᱟᱨ ᱵᱟᱝᱠᱷᱟᱱ ᱚᱠᱚᱭ ᱢᱟ ᱢᱟᱱᱮ ᱵᱟᱝ ᱫᱚᱦᱚᱭᱮᱫ ᱠᱚᱣᱟ ᱥᱮᱛᱟᱜ ᱟᱠᱟᱱ ᱥᱮ ᱦᱚᱲᱟᱜ ᱫᱩᱣᱟᱹᱨ ᱠᱚ ᱪᱟᱞᱟᱜ ᱠᱟᱱᱟ ᱜᱩᱨᱤᱡᱽ ᱠᱚᱠᱚ ᱟᱹᱜᱩᱭᱮᱫ ᱜᱮᱭᱟ ᱟᱵᱚ ᱥᱚᱢᱟᱡᱽ ᱥᱮᱨᱢᱟ ᱡᱮᱦᱮᱛᱩ ᱜᱩᱨᱤᱡ ᱠᱚ ᱢᱮᱱᱟᱱ ᱜᱮ ᱥᱮᱛᱟᱜ ᱨᱮ
ᱦᱮᱸ ᱦᱮᱸ ᱦᱮᱸ ᱮᱵᱟᱨ ᱚᱱᱟ ᱞᱟᱹᱜᱤᱫ ᱤᱧ ᱢᱮᱱᱟ ᱡᱮ ᱦᱮᱸ ᱢᱟᱱᱮ ᱮᱵᱟᱨ ᱠᱟᱹᱢᱤ ᱫᱚ ᱢᱟᱱᱮ ᱚᱲᱟᱜ ᱨᱮᱱᱟᱜ ᱠᱟᱹᱢᱤ ᱫᱚ ᱟᱹᱰᱤ ᱜᱟᱱ ᱛᱟᱦᱮᱸᱱ ᱜᱮᱭᱟ ᱦᱮᱸ ᱥᱮ᱾ ᱚᱱᱟ ᱥᱟᱶ ᱥᱟᱶᱛᱮ ᱡᱩᱫᱤ ᱵᱚᱱ ᱮᱸ ᱢᱤᱫᱴᱮᱱ ᱵᱟᱨᱭᱟ ᱰᱟᱹᱝᱨᱤ ᱵᱚᱱ ᱫᱚᱦᱚ ᱠᱚᱣᱟ᱾ ᱟᱨ ᱜᱩᱨᱤᱡᱽ ᱢᱟᱹᱫᱤ ᱵᱚᱱ ᱵᱮᱱᱟᱣᱟ ᱟᱛᱳ ᱨᱮ᱾ ᱮ ᱚᱱᱟ ᱦᱚᱸ ᱟᱹᱰᱤ ᱱᱟᱯᱟᱭ ᱜᱮ ᱦᱩᱭᱩᱜᱼᱟ ᱚᱱᱟ ᱜᱩᱨᱤᱡᱽ ᱢᱟᱹᱫᱤ ᱚᱱᱟ ᱚᱱᱟ ᱜᱩᱨᱤᱡᱽ ᱵᱚᱱ ᱦᱟᱛᱟᱣ ᱠᱟᱛᱮᱫ ᱢᱟᱱᱮ ᱡᱟᱦᱟᱸ ᱛᱤᱱᱟᱹᱜ ᱚᱱᱟ ᱯᱷᱟᱨᱴᱤᱞᱟᱭᱡᱟᱨ ᱵᱚᱠ ᱢᱟᱱᱮ ᱚᱱᱛᱮ ᱠᱷᱚᱱᱟᱜ ᱥᱟᱦᱟᱣ ᱠᱟᱛᱮᱫ ᱚᱱᱟ ᱜᱩᱨᱤᱡᱽ ᱵᱚᱱ ᱪᱷᱤᱴᱠᱟᱹᱣᱟ ᱛᱟᱦᱚᱞᱮ ᱟᱨᱚ ᱠᱟᱹᱴᱤᱡᱽ ᱚᱱᱟ ᱡᱟᱦᱟᱸ ᱦᱟᱥᱟ ᱠᱚ ᱢᱚᱡᱽ
ᱦᱳᱭ ᱦᱳᱭ ᱢᱟᱱᱮ ᱮᱢ ᱨᱮᱱᱟᱜ ᱟᱛᱳ ᱚᱲᱟᱜ ᱨᱮᱱᱟᱜ ᱡᱟᱦᱟᱸ ᱜᱩᱨᱤᱡᱽ ᱵᱚᱱ ᱠᱤᱨᱤᱧᱟ ᱥᱮ ᱚᱱᱟ ᱚᱱᱟ ᱠᱷᱚᱱ ᱫᱚ ᱮᱴᱟᱜ ᱫᱚ ᱟᱫᱚ ᱠᱟᱹᱢᱤ ᱨᱮᱫᱚ ᱵᱟᱝ ᱞᱟᱜᱼᱟ ᱡᱮᱢᱚᱱ ᱪᱟᱨ ᱨᱮᱵᱚᱱ ᱠᱤᱨᱤᱧ ᱟᱵᱚ ᱦᱚᱭᱛᱳ ᱢᱟᱱᱮ ᱟᱹᱰᱤ ᱨᱚᱠᱚᱢ ᱦᱟᱱᱟᱱᱟᱣᱟ ᱡᱤᱱᱤᱥ ᱢᱮᱥᱟ ᱢᱮᱱᱟᱜ ᱟᱥᱮ᱾
ᱦᱩᱸ ᱦᱩᱸ
ᱥᱮ ᱮᱢ ᱫᱚᱨᱠᱟᱨ ᱚᱱᱟ ᱢᱟ ᱵᱟᱝᱵᱚᱱ ᱮᱢᱟ ᱟᱵᱚ ᱢᱟ ᱩᱞᱴᱟᱹ ᱯᱟᱹᱞᱴᱟᱹ ᱡᱤᱱᱤᱥ ᱥᱮᱫ ᱜᱮ ᱞᱟᱦᱟ ᱵᱚ ᱥᱮᱫ ᱵᱚᱱ ᱛᱟᱲᱟᱢᱫᱟ᱾
ᱦᱩᱸ ᱚᱱᱟ ᱠᱚᱜᱮ ᱵᱩᱡᱽ ᱦᱩᱭᱩᱜᱼᱟ, ᱮᱵᱟᱨ ᱡᱩᱫᱤ ᱮᱸ ᱱᱟᱦᱟᱜ ᱢᱟ ᱥᱮᱨᱚᱠᱚᱢ ᱫᱚ ᱵᱟᱠᱚ ᱵᱩᱡᱮᱼᱟ ᱚᱱᱟ ᱡᱟᱦᱟᱸ ᱛᱤᱱᱟᱹᱜ ᱠᱮᱢᱤᱠᱮᱞ ᱠᱚ ᱩᱰᱩᱠᱚᱜ ᱠᱟᱱᱟ ᱡᱚᱛᱚ ᱠᱚ ᱟᱯᱱᱟᱨᱮᱫᱼᱟ᱾ ᱢᱟᱱᱮ ᱚᱱᱟ ᱛᱟᱭᱚᱢ ᱪᱮᱫ ᱪᱤᱠᱟᱹᱜᱼᱟ ᱚᱱᱟ ᱫᱚ ᱵᱟᱠᱚ ᱧᱮᱞᱮᱫᱼᱟ᱾ ᱦᱮᱸᱥᱮ ᱩᱭᱦᱟᱹᱨ ᱵᱷᱟᱵᱱᱟ ᱵᱟᱹᱱᱩᱜ ᱛᱟᱠᱚᱣᱟ ᱡᱩᱫᱤ ᱚᱱᱟ ᱩᱭᱦᱟᱹᱨ ᱛᱟᱭᱚᱢ ᱚᱱᱟ ᱦᱮᱸᱥᱮ ᱡᱮ ᱚᱱᱟ ᱠᱷᱮᱛ ᱨᱮᱱᱟᱜ ᱚᱱᱟ ᱦᱟᱥᱟ ᱪᱤ ᱠᱟᱜ-ᱟ, ᱚᱱᱟ ᱡᱩᱫᱤ ᱩᱭᱦᱟᱹᱨ ᱠᱟᱛᱮᱜ ᱠᱚ ᱠᱟᱹᱴᱤᱡ ᱮᱸ ᱚᱱᱟ ᱡᱟᱦᱟᱸ ᱛᱤᱱᱟᱹᱜ ᱠᱮᱢᱤᱠᱮᱞ ᱠᱚ ᱵᱮᱵᱚᱦᱟᱨᱟ ᱛᱟᱦᱚᱞᱮ ᱠᱷᱟᱱ ᱟᱹᱰᱤ ᱱᱟᱯᱟᱭᱚᱜᱼᱟ᱾
ᱦᱳᱭ ᱟᱨ ᱞᱟᱦᱟ ᱛᱮᱫᱚ ᱡᱮᱢᱚᱱ ᱫᱤᱥᱟᱹᱜ ᱠᱟᱱ ᱛᱟᱸᱦᱮᱱᱟ ᱥᱮ ᱥᱮᱛᱟᱜ ᱨᱮ ᱢᱟᱱᱮ ᱚᱱᱮ ᱜᱩᱨᱤᱡᱽ ᱢᱟᱱᱮ ᱫᱟᱜ ᱠᱚ ᱯᱤᱲᱯᱤᱭᱮᱫ ᱛᱟᱦᱮᱸᱱ ᱜᱮ ᱨᱟᱪᱟ ᱠᱚᱨᱮ ᱠᱚ ᱪᱷᱤᱴᱠᱟᱹᱣ ᱛᱟᱸᱦᱮᱱᱟ ᱡᱟᱦᱟᱸ ᱵᱚᱱ ᱢᱮᱱᱟ
ᱦᱩᱸ ᱦᱩᱸ
ᱟᱨ ᱱᱮᱛᱟᱨ ᱫᱚ ᱚᱱᱟ ᱦᱚᱸᱟᱥᱮ ᱟᱵᱚ ᱥᱚᱢᱟᱡᱽ ᱨᱮ ᱡᱮᱢᱚᱱ ᱛᱟᱦᱮᱸ ᱠᱟᱱ ᱜᱮ ᱨᱟᱪᱟ ᱨᱮ ᱢᱟᱱᱮ ᱥᱮᱛᱟᱜ ᱨᱮᱫᱚ ᱠᱚ ᱮᱢᱟᱜ ᱛᱟᱦᱮᱱ ᱜᱮ ᱜᱩᱨᱤᱡᱽ ᱫᱟᱜ ᱚᱱᱟ ᱦᱚᱸᱥ ᱱᱮᱛᱟᱨ ᱫᱚ ᱢᱟᱱᱮ ᱟᱵᱚ ᱥᱚᱢᱟᱡᱽ ᱨᱮ ᱵᱟᱝ ᱫᱤᱥᱟᱹᱜ ᱠᱟᱱ ᱜᱮᱭᱟ ᱚᱱᱠᱟ ᱞᱮᱠᱟ ᱚᱠᱟ ᱦᱚᱲ ᱨᱮᱱ ᱢᱟᱱᱮ ᱰᱟᱝᱟᱹᱭ ᱰᱟᱹᱟᱝᱨᱤ ᱠᱚ ᱟᱹᱥᱩᱞ ᱵᱟᱹᱱᱩᱜ ᱠᱚᱣᱟ ᱚᱠᱟᱨᱮ ᱜᱩᱨᱤᱡ ᱠᱚ ᱧᱟᱢᱟ
ᱚᱱᱟ ᱠᱟᱱ ᱜᱮ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱴᱟᱭᱤᱢ ᱢᱩᱪᱟᱹᱫᱚᱜ ᱠᱟᱱᱟ ᱦᱮᱸ ᱚᱠᱛᱚ ᱦᱚᱸ ᱛᱚ ᱟᱹᱰᱤ ᱱᱟᱯᱟᱭ ᱟᱢ ᱥᱟᱶ ᱜᱟᱞᱢᱟᱨᱟᱣ ᱠᱟ ᱠᱟᱛᱮᱮᱫ ᱟᱹᱰᱤ ᱱᱟᱯᱟᱭᱤᱧ ᱵᱩᱡᱽ ᱠᱮᱫᱼᱟ ᱴᱷᱤᱠ ᱜᱮᱭᱟ᱾
ᱴᱷᱤᱠ ᱜᱮᱭᱟ ᱛᱟᱦᱚᱞᱮ ᱢᱟ
ᱴᱷᱤᱠ ᱜᱮᱭᱟ ᱛᱟᱦᱚᱞᱮ